ᱦᱟᱼᱞᱳ ᱾
ᱦᱩᱸᱼ ᱦᱮᱞᱳ
ᱦᱟᱸ ᱜᱚᱢᱠᱮ, ᱟᱸᱡᱚᱢᱚᱜ, ᱠᱟᱱᱟ ᱨᱚᱲ?
ᱦᱮᱸ, ᱨᱚᱲ ᱠᱚᱫᱚ, ᱟᱸᱡᱚᱢᱚᱜ ᱠᱟᱱᱟ ᱾
ᱟᱪᱪᱷᱟ, ᱟᱪᱪᱷᱟ ᱾
ᱟᱢ ᱨᱚᱲ, ᱠᱚᱢ ᱟᱸᱡᱚᱢ ᱮᱫᱟ?
ᱫᱤᱼᱵᱟᱹ, ᱦᱮᱸ ᱜᱚᱢᱠᱮ, ᱯᱩᱨᱟᱹ ᱴᱷᱤᱠ ᱥᱟᱹᱦᱤᱡ ᱜᱮ, ᱟᱸᱡᱚᱢᱚᱜ ᱠᱟᱱᱟ, ᱠᱤᱞᱤᱭᱟᱨ ᱥᱟᱹᱦᱤᱡ ᱜᱮ ᱾
ᱦᱟᱸᱻᱝ, ᱪᱚᱼᱜ ᱾ ᱟᱪᱪᱷᱟ, ᱮᱸᱼ ᱦᱚᱜᱼᱚᱭ ᱡᱮᱞᱟᱝ, ᱜᱟᱯᱟᱞ ᱢᱟᱨᱟᱜ ᱠᱟᱱ, ᱛᱟᱦᱮᱡ ᱥᱟᱶᱛᱟ ᱨᱮᱱᱟᱜ, ᱡᱩᱫᱤ ᱟᱨᱦᱚᱸ ᱥᱟᱶᱛᱟ ᱨᱮᱱᱟᱜ, ᱜᱟᱹᱦᱤ ᱥᱮᱫ ᱞᱟᱝ ᱡᱩᱫᱤ ᱞᱟᱝ, ᱜᱟᱯᱟᱞ ᱢᱟᱨᱟᱣ ᱪᱟᱞᱟᱜᱼᱟ, ᱛᱟᱦᱚᱞᱮ, ᱟᱢᱟᱜ ᱟᱢ ᱢᱚᱱᱮ, ᱪᱮᱫ ᱞᱮᱠᱟ, ᱞᱟᱹᱭ ᱛᱟᱢᱟ, ᱡᱮ ᱥᱟᱶᱛᱟ ᱨᱮ, ᱱᱚᱣᱟ ᱠᱚ, ᱡᱤᱱᱤᱥ ᱛᱤᱱᱟᱹᱜ? ᱟᱵᱚᱣᱟᱜ ᱡᱤᱭᱟᱹᱲ ᱫᱚᱦᱚ, ᱞᱟᱹᱠᱛᱤᱜ ᱠᱟᱱᱟ ᱾ ᱟᱢᱟᱜ ᱢᱚᱱᱮ, ᱪᱮᱫᱠᱟ ᱞᱟᱹᱭ ᱛᱟᱢᱟ?
ᱦᱮᱸ ᱜᱚᱝᱠᱮ, ᱱᱚᱣᱟ ᱠᱚᱫᱚᱞᱟᱝ, ᱠᱟᱛᱷᱟ ᱞᱮᱱᱠᱷᱟᱱ ᱜᱮ, ᱱᱟᱯᱟᱭᱚᱜᱼᱟ ᱟᱨᱠᱤ ᱾ ᱛᱚ, ᱞᱟᱹᱭ ᱛᱟᱞᱟᱝ ᱢᱮ, ᱪᱮᱫ ᱞᱟᱝ ᱠᱟᱛᱷᱟᱜᱼᱟ?
ᱟᱫᱚ, ᱠᱟᱛᱷᱟ ᱵᱚᱞᱛᱮ ᱫᱚ, ᱱᱚᱜᱼᱚᱭ ᱤᱧ ᱞᱟᱹᱭ ᱠᱮᱫ ᱫᱚ, ᱡᱮᱦᱮ ᱫᱚ ᱟᱵᱚᱣᱟᱜ, ᱱᱚᱜᱼᱚᱭ ᱡᱮ, ᱡᱟᱦᱟᱸ ᱠᱚᱠᱚ, ᱞᱟᱝ ᱜᱟᱞ ᱢᱟᱨᱟᱣ ᱮᱱᱟ, ᱵᱟᱦᱟ, ᱥᱚᱨᱦᱟᱭ ᱛᱟᱨ ᱯᱚᱨ, ᱫᱟᱸᱥᱟᱭ ᱠᱚ ᱚᱱᱟ ᱠᱚ, ᱪᱮᱫᱟᱜ ᱢᱟᱱᱟᱣ ᱞᱟᱹᱠᱛᱤᱜ, ᱛᱟᱵᱚᱱᱟ, ᱥᱮ, ᱪᱮᱫᱟᱜ, ᱮᱸᱻ ᱜᱮ, ᱵᱟᱝ ᱵᱚᱱ ᱢᱟᱱᱟᱣᱟ? ᱟᱢᱟᱜ ᱢᱚᱱᱮ ᱛᱮ, ᱪᱮᱫ ᱮ ᱞᱟᱹᱭ ᱛᱟᱵᱚᱱᱟ, ᱡᱮ ᱢᱟᱱᱟᱣ ᱞᱮᱠᱷᱟᱱ, ᱪᱮᱫᱟᱜ ᱜᱮ, ᱱᱟᱯᱟᱭᱚᱜ ᱠᱟᱱᱟ?
ᱤᱧ ᱫᱩᱧ ᱢᱚᱱᱮᱭᱟ, ᱱᱚᱣᱟ ᱫᱚ, ᱥᱮᱫᱟᱭ ᱠᱷᱚᱱ ᱠᱚ, ᱢᱟᱱᱟᱣ ᱟᱹᱜᱩ ᱟᱠᱟᱫ ᱛᱟᱵᱚᱱᱟ, ᱥᱮ, ᱢᱮᱱᱟᱜ ᱛᱟᱵᱚᱱᱟ ᱾ ᱛᱚᱻᱜ ᱾ ᱱᱚᱝᱠᱟ ᱜᱮ, ᱢᱟᱱᱟᱣ ᱤᱫᱤ ᱞᱮᱠᱷᱟᱱᱜ ᱜᱮ, ᱱᱟᱯᱟᱭᱚᱜᱼᱟ ᱾ ᱵᱟᱠᱷᱟᱡ ᱫᱚ, ᱫᱤᱱ ᱫᱤᱱ ᱛᱮ, ᱟᱫ ᱛᱟᱵᱚᱱᱟ, ᱡᱮ ᱦᱮᱛᱩ ᱢᱮᱱᱟᱜ, ᱟᱠᱟᱫ ᱛᱟᱵᱚᱱᱟ ᱾
ᱦᱮᱸ, ᱢᱟᱱᱮ, ᱡᱩᱫᱤ ᱢᱤᱫ ᱠᱟᱛᱷᱟ ᱛᱮᱢ, ᱞᱟᱹᱭ ᱞᱮᱠᱷᱟᱱ ᱱᱚᱜᱼᱚᱭ ᱡᱮ, ᱥᱮᱫᱟᱭ ᱠᱷᱚᱱ ᱢᱮᱱᱟᱜ ᱛᱟᱵᱚᱱᱟ, ᱟᱵᱚ ᱨᱮᱱ ᱯᱟᱹᱦᱤᱞ ᱦᱟᱯᱲᱟᱢ ᱠᱚ, ᱱᱚᱜᱼᱚᱭ, ᱥᱮᱫᱟᱭ ᱠᱷᱚᱱ ᱠᱚ, ᱠᱚ ᱟᱹᱜᱩ ᱟᱠᱟᱫ ᱛᱟᱵᱚᱱᱟ, ᱚᱱᱟ ᱫᱚ ᱟᱵᱚ ᱠᱚᱨᱟᱣ ᱞᱟᱜᱟᱣ ᱟᱵᱚᱱᱟ, ᱪᱮᱫᱟᱜ ᱵᱟᱝ ᱥᱮ, ᱡᱩᱫᱤᱢ ᱧᱮᱞᱟ, ᱚᱱᱟ ᱢᱤᱫᱴ ᱢᱤᱫᱴᱟᱝ, ᱟᱵᱚ ᱩᱯᱨᱩᱢ ᱠᱟᱱᱟ, ᱟᱵᱚᱣᱟᱜ ᱩᱯᱨᱩᱢ, ᱟᱭᱢᱟ ᱫᱷᱟᱹᱨᱛᱤ ᱛᱟᱞᱟ ᱥᱮ, ᱢᱤᱫᱴᱟᱝ ᱟᱵᱚᱣᱟᱜ
ᱟᱵᱚᱣᱟᱜ ᱫᱚ, ᱥᱟᱹᱨᱤ ᱜᱮ ᱫᱚ ᱢᱟᱱᱮ, ᱟᱵᱚ ᱧᱮᱞ ᱛᱮᱜᱮ, ᱥᱮ, ᱦᱚᱨᱚᱜ ᱵᱟᱸᱫᱮ, ᱮᱱᱮᱡ ᱥᱮᱨᱮᱧ, ᱛᱟᱞᱟ ᱛᱮᱜᱮ, ᱟᱹᱰᱤ ᱡᱚᱞᱫᱤ ᱠᱚ, ᱴᱷᱟᱹᱣᱠᱟᱹ ᱵᱚᱱᱟ, ᱵᱟᱝᱢᱟ ᱱᱩᱠᱩ ᱫᱚ, ᱥᱟᱱᱛᱟᱲ ᱠᱟᱱᱟ ᱠᱚ, ᱢᱮᱱᱛᱮ ᱾ ᱟᱨ, ᱱᱚᱣᱟ ᱵᱚᱱ, ᱟᱫ ᱞᱮᱠᱷᱟᱱ ᱫᱚ ᱦᱟᱸᱜ, ᱵᱟᱭ ᱜᱟᱱᱚᱜ ᱛᱟᱵᱚᱱᱟ ᱾
ᱵᱟᱝ ᱜᱟᱱᱚᱜ ᱛᱟᱵᱚᱱᱟ᱾ ᱦᱮᱸ, ᱟᱫᱚ, ᱚᱱᱟ ᱥᱟᱶᱛᱮ, ᱪᱤᱠᱟᱹᱜ ᱠᱟᱱᱟ, ᱦᱚᱜᱼᱚᱭ, ᱡᱮ ᱮᱸᱻ, ᱟᱹᱰᱤ, ᱢᱤᱫᱴᱟᱝ ᱯᱚᱠᱨᱤᱛᱤ ᱥᱟᱶ, ᱡᱚᱯᱲᱟᱣ ᱢᱮᱱᱟᱜ, ᱞᱮᱠᱟᱸᱧ, ᱤᱧᱫᱩᱧ ᱟᱹᱭᱠᱟᱹᱣᱟ, ᱥᱮ, ᱡᱚᱯᱲᱟᱣ ᱢᱮᱱᱟᱜ, ᱢᱮᱱᱛᱮ ᱜᱤᱧ ᱢᱚᱱᱮᱭᱟ ᱾ ᱱᱚᱜᱼᱚᱭ, ᱡᱮ ᱵᱚᱱ, ᱢᱟᱜ ᱢᱚᱬᱮᱜ ᱠᱟᱱᱟ, ᱥᱮ ᱵᱚᱱ, ᱵᱟᱦᱟᱜ ᱠᱟᱱᱟ, ᱯᱟᱹᱭᱞᱟᱹ ᱨᱮᱠᱷᱟᱧ ᱞᱟᱹᱭ ᱞᱮᱠᱷᱟᱱ ᱵᱟᱦᱟ ᱨᱮ, ᱟᱵᱚ ᱵᱚᱱ, ᱧᱮᱞᱟ ᱮ ᱢᱟᱛᱠᱚᱢ ᱵᱟᱦᱟ ᱟᱞᱮ ᱥᱮᱫ ᱫᱚ ᱟᱨᱠᱤ ᱢᱟᱛᱠᱚᱢ ᱵᱟᱦᱟ, ᱢᱟᱛᱠᱚᱢ ᱵᱟ, ᱢᱟᱛᱠᱚᱢ ᱵᱟᱦᱟ ᱥᱟᱨᱡᱚᱢ ᱵᱟᱦᱟ ᱟᱨᱠᱤ ᱛᱟᱯᱚᱨ ᱮᱢᱟᱱ ᱡᱟᱦᱟᱸ ᱱᱚ- -ᱠᱟ ᱱᱟᱜ ᱵᱚᱱ ᱵᱮᱵᱚᱦᱟᱨᱟ ᱛᱟᱞᱮ ᱚᱱᱟ ᱛᱟᱞ ᱛᱮ ᱪᱮᱜ ᱵᱚᱱ ᱪᱤᱠᱟᱹᱭᱮᱫᱟ? ᱡᱮ ᱵᱚ ᱵᱤᱨ, ᱵᱩᱨᱩ ᱚᱸ ᱛᱟᱞᱟ ᱨᱮ ᱟᱵᱚ ᱫᱟᱨᱮ ᱠᱚ ᱚᱸ ᱡᱤᱭᱟᱹᱲ ᱫᱚᱦᱚ ᱭᱩᱜ ᱛᱟᱵᱚᱱᱟ ᱛᱚᱵᱮ ᱱᱟᱛᱚ ᱱᱚᱣᱟ ᱵᱚᱱ ᱯᱩᱡᱟᱹ ᱯᱟᱥᱲᱟ ᱫᱟᱛᱟ᱾
ᱦᱩᱸ, ᱦᱩᱸ, ᱥᱟᱹᱨᱤᱜᱮ ᱟᱵᱚ ᱫᱚ ᱥᱟᱹᱜᱟᱹᱭ ᱢᱮᱱᱟᱜ ᱛᱟᱵᱚᱱᱟ ᱚᱱᱟ ᱥᱟᱶ ᱦᱚᱸ᱾
ᱦᱩᱸ, ᱥᱟᱹᱜᱟᱹᱭ ᱵᱮᱱᱟᱜ ᱛᱟᱵᱚᱱᱟ ᱟᱨ ᱚᱱᱟ ᱡᱮ ᱩᱸᱵᱟ ᱟᱵᱚᱣᱟᱜ ᱧᱮ ᱯᱩᱡᱟᱹ-ᱯᱟᱥᱟ ᱛᱟᱞᱟ ᱨᱮᱠᱚ ᱫᱚᱦᱚ ᱠᱟᱜ ᱛᱮ, ᱟᱵᱚ ᱫᱟᱨᱮ ᱠᱚᱵᱚᱱ ᱵᱟᱧᱪᱟᱣ ᱫᱚᱦᱚᱭ, ᱛᱟᱦᱞᱮ ᱟᱵᱚ ᱶᱚᱜᱼᱚᱭ ᱡᱮ ᱫᱟᱨᱮ ᱵᱟᱧᱪᱟᱣ ᱱᱟᱜ ᱢᱤᱴᱟᱝ ᱯᱚᱫᱽᱫᱷᱚᱛᱤ ᱠᱟᱱ ᱛᱟᱵᱚᱱᱟ ᱟᱨᱥᱮ ᱚᱱᱟ ᱛᱟᱞᱟ ᱛᱮᱵᱚᱱ ᱵᱟᱧᱪᱟᱣ ᱫᱚᱦᱚᱭᱟ᱾ ᱦᱮᱸ ᱥᱮ ᱵᱟ!
ᱦᱮᱸ, ᱦᱮᱸ, ᱱᱤᱥᱪᱚᱭ-ᱱᱤᱥᱪᱚᱭ ᱚᱰᱤ ᱱᱟᱯᱟᱭ ᱪᱤᱱᱛᱟᱹ ᱠᱮᱫᱟ ᱢᱟᱥ ᱛᱷᱟᱨᱤ ᱠᱟᱛᱷᱟ ᱜᱮ ᱛᱚ᱾
ᱟᱨ ᱮᱸ ᱡᱩᱫᱤᱧ ᱮᱸ ᱞᱟᱹᱭᱟ ᱟᱯᱮ ᱫᱤᱥᱚᱢ ᱥᱮᱜ ᱟᱥᱮ 'ᱢᱟᱜᱽ ᱥᱤᱢ' ᱠᱚ ᱡᱚᱢ ᱵᱟᱲᱟ ᱠᱚᱜᱣᱟ ᱥᱮ ᱵᱟᱝ?
ᱦᱮᱸ ᱜᱚᱝᱠᱮ, 'ᱢᱟᱜᱽ ᱥᱤᱢ' ᱠᱚ ᱡᱚᱢ ᱠᱚᱣᱟ ᱟᱸᱡᱚᱢ ᱵᱟᱲᱟ ᱠᱟᱫᱟᱞᱮ᱾ ᱠᱤᱱᱛᱩ ᱚᱠᱟ ᱞᱮᱠᱟ ᱦᱟᱸᱜ ᱱᱚᱣᱟ ᱫᱚ? ᱴᱷᱤᱠᱷᱟᱜ ᱵᱟᱹᱞᱤᱧ ᱩᱭᱦᱟᱹᱨᱮᱜ ᱠᱟᱱᱟ!
ᱚᱣ᱾ ᱟᱫᱚ ᱟᱞᱚ ᱫᱤᱥᱚᱢ ᱫᱚ ᱱᱚᱝᱠᱟ ᱢᱟᱱᱮ 'ᱢᱟᱜᱽ ᱵᱚᱸᱜᱟ' ᱨᱮ 'ᱢᱟᱜᱽ ᱵᱚᱸᱜᱮ' ᱱᱟᱜ ᱢᱟᱱᱮ ᱪᱮᱜ ᱤᱧ ᱞᱟᱹᱭᱟ! ᱮᱸ ᱢᱟᱱᱮ ᱧᱟ ᱩᱸ ᱢᱟᱱᱮ ᱱᱚᱝᱠᱟ ᱛᱟᱹᱨᱤᱵ ᱠᱚ ᱱᱮᱰᱟ-ᱜᱚᱰᱟ ᱢᱮᱱᱟᱜᱼᱟ, ᱟᱫᱚ ᱤᱱ ᱴᱷᱤᱠ ᱵᱟᱹᱧ ᱞᱟᱹᱭ ᱫᱟᱲᱮᱭᱟᱜ ᱠᱟᱱᱟ ᱴᱷᱤᱠ ᱟᱥᱮ ᱥᱮᱹᱻ ᱟᱫᱚ ᱚᱱᱟ ᱛᱟᱭᱤᱢ ᱛᱮ 'ᱢᱟᱜᱽ ᱥᱤᱢ' ᱠᱚ ᱡᱚᱢ ᱠᱚᱣᱟ 'ᱢᱟᱜᱽ ᱥᱤᱢ' ᱡᱚᱢ ᱱᱟᱜ ᱟᱼᱢ ᱢᱚᱱᱮ ᱫᱚ ᱚᱝᱠᱟᱧ ᱢᱚᱱᱮᱭᱟ᱾ ᱮᱸ ᱡᱟᱦᱟᱧ ᱵᱩᱡᱟ, ᱡᱟᱦᱟᱸ ᱮ 'ᱢᱟᱜᱽ ᱥᱤᱢ' ᱡᱚᱢ ᱛᱟᱞᱟᱫᱽ ᱫᱚ ᱚᱲᱟᱜ ᱨᱮᱱ ᱡᱟᱦᱟᱸ ᱥᱤᱧ ᱠᱚ ᱮᱸ ᱥᱟᱶᱛᱮ ᱵᱤᱨ, ᱵᱳᱨᱳ ᱵᱤᱨ, ᱵᱩᱨᱩᱢ ᱵᱚᱞᱚᱱᱟ ᱚᱱᱟ ᱱᱟᱜ ᱟᱹᱭᱫᱟᱹᱨ, ᱚᱱᱟ ᱫᱤᱱ ᱯᱚᱨ ᱠᱷᱚᱱᱮᱢ ᱧᱟᱢᱟ ᱥᱮ ᱵᱚᱸᱜᱟ ᱵᱩᱨᱩ ᱠᱟ ᱛᱮᱱᱟ ᱵᱤᱨ, ᱵᱩᱨᱩᱢ ᱵᱚᱞᱚᱱᱟ᱾ ᱥᱮ ᱚᱲᱟᱜ ᱨᱮᱱ ᱵᱚᱸᱜᱟ, ᱵᱚᱸᱜᱟ-ᱵᱩᱨᱩ ᱴᱷᱮᱱ ᱥᱩᱯᱨᱩᱫ ᱠᱟᱛᱮ ᱱᱟᱜ, ᱟᱢ ᱵᱚᱸᱜᱟ ᱚᱲᱟᱜ ᱨᱮᱱ ᱥᱤᱢ ᱡᱚᱢ ᱱᱟᱜ ᱟᱹᱭᱫᱟᱹᱨᱮᱢ ᱧᱟᱢᱟ, ᱢᱟᱱᱮ ᱪᱤᱠᱟᱹᱜ ᱠᱟᱱᱟ ᱟᱵᱚ ᱫᱚ ᱛᱷᱟᱱᱟᱢ ᱜᱮ ᱢᱤᱴᱟᱝ 'ᱮᱥᱤᱥᱴᱮ ᱢᱮᱴᱤᱠ' ᱛᱟᱞᱟᱛᱮ᱾ ᱮᱸ ᱵᱚᱱ ᱛᱟᱦᱮᱱ ᱠᱟᱱᱟ, ᱢᱟᱱᱮ ᱟᱵᱚ ᱵᱚᱸᱜᱟ-ᱵᱩᱨᱩ ᱵᱚᱱ ᱮᱢᱟ ᱠᱚ ᱠᱟᱱᱟ, ᱚᱱᱟ ᱯᱚᱨ ᱵᱚᱱ ᱡᱚᱢ ᱫᱟ᱾ ᱟᱨ ᱥᱟᱶᱛᱮ ᱚᱱᱟ ᱦᱚᱸ ᱧᱮᱞ ᱢᱮ ᱟᱵᱚ ᱱᱩᱠᱩ ᱡᱤᱭᱟᱹᱞᱤ ᱠᱚ ᱱᱟᱥᱟᱣ ᱜᱤᱰᱤ ᱵᱟᱝ ᱜᱟᱱ ᱛᱟᱵᱚᱱᱟ, ᱠᱟᱨᱚᱱ ᱡᱤᱣᱭᱟᱹᱞᱤ ᱠᱚᱵᱚᱱ ᱱᱟᱥ- -ᱥᱟᱣ ᱜᱤᱰᱤ ᱠᱚ ᱞᱮᱠᱷᱟᱱ ᱵᱚᱸᱜᱟ-ᱵᱩᱨᱩ ᱪᱤᱠᱟᱹ ᱛᱮ ᱵᱚᱱ ᱢᱟᱠᱚᱣᱟ?
ᱴᱷᱤᱠ, ᱴᱷᱤᱠ, ᱴᱷᱤ ᱜᱚᱢᱠᱮ ᱥᱟᱹᱨᱤᱜᱮ ᱟᱹᱰᱤ ᱥᱟᱹᱨᱤ ᱠᱟᱛᱷᱟ ᱜᱮᱵᱤᱱ ᱞᱟᱹᱭ ᱠᱮᱫᱟ ᱜᱚᱝᱠᱮ, ᱟᱹᱰᱤ ᱱᱟᱯᱟᱭ᱾
ᱟᱫᱚ ᱟᱯᱮ ᱥᱮ ᱫᱟᱜ ᱨᱮ-ᱯᱟᱥ ᱥᱮᱡ ᱨᱮᱫᱚ ᱵᱟᱠᱚᱢ ᱮ ᱢᱟᱱᱮ 'ᱢᱟᱜᱽ ᱥᱤᱢ' ᱵᱟᱠᱚ ᱡᱚᱢ ᱵᱟᱲᱟ ᱠᱟᱫ ᱜᱮᱭᱟ?
ᱦᱮᱸ ᱜᱚᱝᱠᱮ, ᱡᱚᱢ ᱫᱚᱠᱚ, ᱡᱚᱢ ᱵᱟᱲᱟ ᱠᱟᱜ ᱠᱚᱣᱟ ᱛᱚ ᱪᱮᱜ ᱠᱷᱟᱹᱛᱤᱨ? ᱦᱩᱭ ᱡᱚᱢ ᱠᱚᱜᱮᱭᱟ ᱵᱟᱞᱤᱧ ᱵᱟᱲᱟᱭ ᱠᱟᱱ ᱛᱷᱮᱱ, ᱞᱟᱹᱭᱟᱞᱤ ᱧᱟᱵᱮᱱ ᱟᱹᱰᱤ ᱱᱟᱯᱟᱭ᱾
ᱛᱚ ᱚᱠᱟ ᱥᱚᱢᱚᱭ ᱠᱚ ᱡᱚᱢ ᱠᱚᱣᱟ ᱛᱚ ᱚᱱᱟ ᱦᱚᱸ ᱴᱷᱤᱠ ᱵᱟᱹᱞᱤᱧ ᱩᱭᱦᱟᱹᱨᱮᱜ ᱠᱟᱛᱮ ᱞᱟᱹᱭ ᱠᱮᱫᱟ ᱵᱮᱱ᱾ ᱱᱚᱣᱟ 'ᱢᱟᱜᱽ ᱵᱚᱸᱜᱟ' ᱢᱮᱱᱟᱜ ᱛᱟᱵᱚᱱᱟ, ᱣᱤᱛᱚᱜ 'ᱢᱟᱜᱽ ᱵᱚᱸᱜᱟ' ᱣᱮᱠᱚ ᱡᱚᱢ ᱠᱚᱶᱟ᱾
ᱦᱮᱸ, ᱡᱚᱢ ᱟᱠᱚ᱾ ᱟᱪᱪᱷᱟ ᱟᱨ ᱮᱸ ᱡᱟᱦᱟᱢ ᱞᱟᱹᱭᱮᱜᱼᱟ, ᱡᱟᱦᱟᱸ ᱟᱵᱚᱣᱟᱜ ᱮᱱᱮᱡ-ᱥᱮᱹᱨᱮᱹᱧ ᱢᱮᱱᱟᱜᱼᱟ ᱡᱟ ᱟᱢ ᱪᱮᱜ ᱠᱟᱢ ᱢᱚᱱᱮᱭᱟ, ᱱᱚᱣᱟ ᱟᱵᱚᱣᱟᱜ ᱢᱟᱹᱭ ᱠᱚᱛᱮ ᱨᱮᱜᱮ ᱮᱱᱮᱡ-ᱥᱮᱨᱮᱧ ᱱᱟᱯᱟᱭᱚᱜᱼᱟ ᱥᱮ ᱱᱚᱣᱟ ᱟᱵᱚᱣᱟᱜ ᱮᱸ ᱫᱚᱝ ᱞᱟᱜᱽᱲᱮ ᱛᱟᱞᱟ ᱛᱮᱵᱚᱱ ᱱᱮᱡ-ᱥᱮᱨᱮᱧ ᱞᱮᱠᱷᱟᱱ ᱱᱟᱯᱟᱭᱚᱜᱼᱟ?
ᱟᱵᱚ ᱛᱚ ᱜᱚᱝᱠᱮ ᱱᱚᱣᱟ ᱫᱚ ᱦᱟᱸᱜ ᱤᱧ ᱫᱩᱧ ᱞᱟᱹᱭᱟ ᱛᱚ ᱱᱚᱣᱟ ᱫᱚ ᱫᱚᱜ ᱢᱟᱱᱮ ᱫᱚᱝ ᱞᱟᱜᱽᱲᱮ ᱛᱮᱜᱮ ᱵᱷᱟᱜᱮᱜ ᱛᱟᱵᱚᱱᱟ ᱡᱮᱦᱮᱛᱩ ᱥᱮᱫᱟᱭ ᱠᱷᱚᱡ ᱢᱮᱱᱟᱜ ᱛᱟᱵᱚᱱᱟ ᱾ ᱟᱵᱚ ᱫᱚ ᱱᱚᱣᱟ ᱠᱟᱱ ᱛᱟᱵᱚᱱ ᱜᱮᱭᱟ ᱱᱚᱣᱟ ᱰᱤᱡᱮ ᱠᱚᱫᱚ ᱵᱟᱭᱤᱠ ᱢᱚᱸᱡᱽ ᱫᱚ ᱾ ᱟᱨ ᱠᱤ ᱵᱟᱝ ᱵᱷᱟᱜᱮ ᱛᱟᱵᱚᱱᱟ ᱾ ᱡᱮᱦᱮᱛᱩ ᱢᱮᱱᱟᱜ ᱛᱟᱵᱚᱱᱟ ᱟᱵᱚᱣᱟᱜ ᱾
ᱟᱹᱵᱤᱱ ᱜᱮ ᱪᱮᱜᱠᱟ ᱵᱤᱱ ᱢᱚᱱᱮᱭ ᱜᱮᱭᱟ?
ᱟᱫᱚ ᱤᱧᱦᱚᱸ ᱱᱚᱝᱠᱟ ᱜᱤᱧ ᱢᱚᱱᱮᱭᱟ ᱡᱚᱠᱷᱚᱱ ᱯᱟᱹᱦᱤᱞ ᱠᱷᱚᱱ ᱧᱮᱞ ᱢᱮ ᱡᱚᱠᱷᱚᱱ ᱩᱱᱟᱹᱜ ᱮ ᱚᱱᱟ ᱟᱵᱚᱣᱟᱜ ᱫᱤᱥᱚᱢ ᱛᱟᱞᱟᱨᱮ ᱢᱟᱹᱭᱤᱠ ᱠᱚ ᱵᱟᱝ ᱦᱮᱡ ᱠᱟᱱᱟ ᱩᱱ ᱥᱚᱢᱚᱭ ᱟᱵᱚ ᱠᱚ ᱨᱟᱹᱥ ᱠᱟᱹ ᱟᱠᱟᱫ ᱛᱟᱵᱚᱱ ᱜᱮᱭᱟ ᱩᱱ ᱥᱚᱢᱚᱭ ᱨᱮᱱᱟᱜ ᱡᱟᱦᱟᱸ ᱠᱚ ᱨᱟᱹᱥ ᱠᱟᱫᱟ ᱱᱚᱣᱟ ᱫᱚ ᱮᱸ ᱡᱟᱦᱟᱸ ᱯᱟᱱᱛᱷᱟ ᱠᱚ ᱥᱟᱵ ᱵᱟᱠᱷᱟᱨᱟ ᱚᱱᱟ ᱨᱟᱹᱥᱠᱟᱹ ᱛᱟᱞᱟ ᱛᱮᱫᱚ ᱠᱳᱱᱳ, ᱵᱟᱝ ᱥᱚᱵᱽᱫᱷᱚ ᱫᱩᱥᱚᱱᱚᱜᱼᱟ ᱡᱟᱦᱟᱸ ᱨᱟᱹᱥᱠᱟᱹ ᱛᱟᱞᱟ ᱛᱮᱫᱚ ᱢᱤᱫᱴᱟᱝ ᱠᱚᱲᱟ ᱜᱤᱫᱽᱨᱟᱹ ᱠᱩᱲᱤ ᱜᱤᱫᱽᱨᱟᱹ ᱟᱭᱳᱵᱟ ᱢᱟᱱᱮ ᱥᱟᱱᱟᱢ ᱦᱚᱲᱮᱢ ᱛᱟᱦᱮᱸ ᱫᱟᱲᱭᱟᱜ ᱚᱱᱠᱟᱱ ᱢᱤᱫᱴᱟᱝ ᱨᱟᱹᱥᱠᱟᱹ ᱠᱚ ᱛᱮᱭᱟᱨ ᱟᱠᱟᱫ ᱛᱟᱵᱚᱱᱟ ᱾
ᱦᱮᱸ ᱦᱮᱸ ᱦᱮᱸ,
ᱦᱮᱸ ᱥᱮ ᱵᱟᱝ ᱮᱸ ᱡᱮᱢᱚᱱ ᱟᱵᱚ ᱡᱩᱫᱤ ᱵᱚᱱ ᱵᱟᱯᱞᱟ ᱚᱲᱟᱜ ᱮᱢ ᱞᱮᱹᱭᱟ ᱛᱟᱞᱦᱮ ᱵᱟᱯᱞᱟ ᱚᱲᱟᱜ ᱨᱮᱫᱚ ᱫᱚᱢ ᱡᱚᱱ ᱚᱱᱟ ᱟᱠᱷᱲᱟ ᱨᱮᱫᱚ ᱥᱟᱱᱟᱢ ᱦᱚᱲ ᱵᱚᱱ ᱛᱟᱦᱮᱱᱟ ᱛᱟᱛᱮ ᱢᱟᱹᱭᱮ ᱛᱟᱦᱮᱸᱱᱟ ᱫᱤᱫᱤ ᱛᱟᱦᱮᱸᱱᱟ ᱟᱭᱳᱭ ᱛᱟᱦᱮᱸᱱᱟ ᱵᱟᱵᱟᱭ ᱛᱟᱦᱮᱸᱱᱟ
ᱦᱮᱸ ᱦᱮᱸ ᱦᱮᱸ ᱧᱮᱞᱚᱜ ᱠᱟᱱᱟ ᱰᱤᱡᱮ ᱫᱚ ᱮᱠᱪᱩᱭᱮᱞᱤ ᱥᱟᱱᱟᱢ ᱦᱚᱲ ᱫᱚ ᱵᱟᱢ ᱛᱟᱦᱮᱸ ᱫᱟᱲᱮᱭᱟᱜᱼᱟ ᱾
ᱵᱟᱢ ᱛᱟᱦᱮᱸ ᱫᱟᱲᱮᱭᱟᱜᱼᱟ ᱦᱮᱸ ᱾ ᱛᱟᱞᱮ ᱟᱯᱮ ᱥᱮᱫ ᱱᱚᱝᱠᱟ ᱰᱤᱡᱮᱱᱟᱜ ᱪᱚᱞᱚᱱ ᱠᱚ ᱪᱤᱠᱠᱟ ᱢᱮᱱᱟᱜᱼᱟ?
ᱰᱤᱡᱮ ᱱᱟᱜ ᱪᱚᱞᱚᱱ ᱫᱚ ᱦᱟᱸᱜ ᱜᱚᱝᱠᱮ ᱛᱚ ᱱᱟᱜ ᱠᱷᱟᱱ ᱠᱚᱭᱮᱠ ᱥᱮᱨᱢᱟ ᱢᱟᱲᱟᱝ ᱫᱚᱦᱟᱸᱜ ᱧᱮᱞᱚᱜ ᱠᱟᱱ ᱛᱟᱦᱮᱱᱟ ᱢᱳᱴᱟᱢᱩᱴᱤ ᱰᱤᱡᱮ ᱠᱚᱠᱚ ᱟᱹᱜᱩ ᱵᱟᱲᱟᱭᱮᱫ ᱠᱟᱱ ᱛᱟᱦᱮᱱᱟ ᱾ ᱛᱚ ᱱᱤᱭᱟᱹ ᱵᱟᱫ ᱫᱚᱦᱟᱸᱜ ᱧᱮᱞᱚᱜ ᱠᱟᱱᱟ ᱟᱨᱠᱤ ᱰᱤᱡᱮ ᱫᱚᱠᱚ ᱠᱚᱢ ᱠᱟᱜᱼᱟ ᱚᱝᱠᱟ ᱞᱮᱠᱟ ᱫᱚ ᱵᱟᱝ ᱠᱚ ᱟᱹᱜᱩᱭᱮᱫ ᱠᱟᱱᱟ ᱾
ᱞᱟᱦᱟ ᱛᱮᱫᱚ ᱧᱮᱞᱚᱜ ᱠᱟᱱ ᱛᱟᱦᱮᱱᱟ ᱡᱮ ᱱᱚᱣᱟ ᱢᱟᱜ ᱢᱚᱱᱟ ᱵᱟᱦᱟ ᱥᱮ ᱢᱟᱜ ᱢᱚᱬᱮ ᱧᱩᱛᱩᱢ ᱛᱮᱦᱚᱸ ᱚᱱᱟ ᱰᱤᱡᱮ ᱠᱚᱠᱚ ᱟᱹᱜᱩᱭᱮᱫ ᱠᱟᱱ ᱛᱟᱦᱮᱱᱟ ᱮᱠᱪᱩᱭᱮᱞᱤ ᱢᱚᱱᱮ ᱤᱧ ᱫᱚ ᱱᱚᱣᱟ ᱫᱚ ᱵᱟᱝ ᱴᱷᱤᱠᱜᱮ ᱡᱮᱦᱮᱛᱩ ᱟᱵᱚ ᱵᱟᱦᱟ ᱢᱟᱜ ᱢᱚᱬᱮ ᱨᱮᱢᱟ ᱛᱩᱢᱫᱟᱹᱜ ᱴᱟᱢᱟᱠ ᱟᱛᱮᱜ ᱜᱮ ᱨᱟᱹᱥᱠᱟᱹ ᱦᱩᱭᱩᱜ ᱜᱮᱭᱟ ᱚᱱᱟ ᱧᱩᱛᱩᱢ ᱛᱮᱦᱚᱸᱠᱚ ᱟᱹᱜᱩ ᱵᱟᱲᱟᱭ ᱠᱟᱱ ᱛᱟᱦᱮᱸ ᱾ ᱮᱠᱷᱚᱱ ᱫᱚ ᱧᱮᱞᱚᱜ ᱠᱟᱱᱟ ᱚᱱᱠᱟ ᱞᱮᱠᱟ ᱫᱚ ᱵᱟᱝ ᱠᱚ ᱟᱹᱜᱩᱭᱫᱟ ᱱᱤᱭᱟᱹ ᱵᱟᱫᱽᱫᱷᱚ ᱵᱤᱥᱮᱥ ᱠᱟᱨᱛᱮ ᱧᱮᱞᱚᱜ ᱠᱟᱱᱟ ᱾
ᱦᱮᱸ ᱠᱟᱨᱚᱱ ᱮ ᱤᱧ ᱫᱩᱧ ᱞᱟᱹᱭᱟ ᱟᱵᱚᱣᱟᱜ ᱫᱚ ᱵᱟᱹᱲᱛᱤ ᱫᱚ ᱪᱟᱨᱪᱚᱢᱟ ᱞᱟᱹᱠᱛᱤ ᱵᱟᱹᱱᱩᱜ ᱛᱟᱵᱚᱱᱟ ᱟᱵᱚ ᱫᱚ ᱢᱟᱱᱮ ᱦᱤᱥᱟᱹᱵ ᱨᱮᱱᱟᱜ ᱵᱚᱱ ᱪᱚᱨᱪᱟ ᱞᱮᱠᱷᱟᱱ ᱜᱮ ᱡᱤᱭᱟᱹᱲ ᱛᱟᱢ ᱡᱮᱢᱚᱱ ᱚᱱᱠᱟ ᱵᱟᱦᱟ ᱥᱚᱨᱦᱟᱭ ᱫᱚᱝ ᱞᱟᱜᱽᱲᱮ ᱠᱚᱨᱮᱢ ᱵᱮᱵᱚᱦᱟᱨ ᱞᱮᱠᱷᱟᱱ ᱠᱷᱟᱱ ᱜᱮ ᱛᱚ ᱦᱩᱭᱩᱜᱼᱟ ᱦᱮᱸ ᱥᱮ ᱵᱟᱝ?
ᱦᱩᱸ ᱦᱩᱸ ᱦᱩᱸ ᱦᱩᱸ,
ᱟᱪᱪᱷᱟ ᱡᱚᱠᱷᱚᱱ ᱚᱱᱠᱟ ᱫᱚᱝ ᱮᱱᱮᱡ ᱞᱟᱝ ᱞᱟᱹᱭ ᱠᱮᱫᱟ ᱛᱟᱞᱦᱮ ᱟᱯᱮ ᱮᱸ ᱫᱤᱥᱚᱢ ᱥᱮᱫ ᱫᱚ ᱪᱤᱜ ᱠᱟᱧ ᱞᱟᱹᱭᱟ ᱢᱟᱱᱮ ᱵᱟᱯᱞᱟ ᱫᱚ ᱪᱤᱠᱟ ᱦᱩᱭᱩᱜᱼᱟ ᱤᱛᱩᱫ ᱥᱤᱸᱫᱩᱨ ᱠᱚᱫᱚ ᱚᱼᱱᱚᱝᱠᱟ ᱥᱤᱧ ᱵᱮᱲᱟ ᱧᱚᱜ ᱥᱮ ᱚᱱᱠᱟ ᱟᱹᱭᱩᱵ ᱧᱚᱜ ᱚᱠᱟᱞᱮᱠᱟ ᱚᱠᱛᱚ ᱨᱮ?
ᱟᱞᱮ ᱥᱮᱫ ᱫᱚ ᱜᱚᱝᱠᱮ ᱱᱚᱣᱟ ᱤᱛᱩᱫ ᱥᱤᱸᱫᱩᱨ ᱫᱚ ᱟᱨᱠᱤ ᱧᱤᱫᱟᱹ ᱵᱮᱲᱟ ᱦᱩᱭᱩᱜ ᱛᱟᱞᱮ ᱜᱮᱭᱟ ᱾
ᱟᱪᱪᱷᱟ
ᱟᱯᱮ ᱥᱮᱫ ᱫᱚ ᱜᱚᱝᱠᱮ ᱢᱟᱱᱮ ᱧᱤᱫᱟᱹ ᱵᱮᱲᱟ ᱥᱮ ᱪᱷᱟᱢᱰᱟ ᱞᱟᱛᱟᱨ ᱥᱮ ᱠᱩᱞᱦᱤ ᱠᱚᱨᱮ ᱦᱩᱭᱩᱜ ᱜᱮᱭᱟ ᱱᱚᱣᱟ?
ᱟᱞᱮᱭᱟᱜ ᱫᱚ ᱦᱳᱭᱳᱜᱼᱟ ᱵᱚᱞᱛᱮ ᱪᱤᱠᱟ ᱮᱸ ᱢᱟᱱᱮ ᱪᱷᱟᱢᱰᱟ ᱨᱮᱜᱮ ᱚᱲᱟᱜ ᱥᱟᱢᱟᱝ ᱨᱮᱜᱮ ᱨᱟᱪᱟ ᱴᱷᱮᱱ ᱠᱚ ᱪᱷᱟᱢᱰᱟ ᱠᱟᱜᱼᱟ ᱾ᱚᱱᱟ ᱥᱟᱢᱰᱟ ᱞᱟᱛᱟᱨ ᱨᱮᱜᱮ ᱥᱟᱢᱰᱟ ᱪᱮᱛᱟᱱ ᱨᱮ ᱥᱟᱨᱡᱚᱢ ᱰᱟᱹᱨ ᱠᱚᱠᱚ ᱫᱚᱦᱚ ᱠᱟᱜᱼᱟ ᱾ ᱥᱟᱢᱰᱟ ᱠᱚ ᱥᱟᱡᱟᱣ ᱟᱠᱟᱫ ᱫᱚ ᱟᱞᱮᱭᱟᱜ ᱵᱟᱯᱞᱟ ᱵᱚᱞᱛᱮ ᱡᱟᱦᱟᱸ ᱮᱠᱵᱟᱨᱮ ᱧᱮᱞ ᱧᱮᱯᱮᱞ ᱠᱟᱛᱮ ᱵᱟᱯᱞᱟ ᱡᱟᱦᱟᱸ ᱫᱚ ᱫᱩᱣᱟᱹᱨ ᱵᱟᱯᱞᱟ ᱠᱚ ᱞᱟᱹᱭᱟ ᱚᱱᱟ ᱵᱟᱯᱞᱟ ᱫᱚ ᱮᱠᱵᱟᱨᱮ ᱡᱚᱠᱷᱚᱱ ᱜᱤᱨᱤ-ᱦᱤᱨᱤ ᱵᱮᱲᱟᱭ ᱨᱟᱠᱟᱵᱼᱟ, ᱢᱟᱱᱮ ᱟᱨ ᱡᱚᱠᱷᱚᱱ ᱧᱤᱫᱟᱹ ᱪᱟᱸᱫᱚ ᱦᱟᱹᱥᱩᱨᱚᱜ, ᱚᱱᱟ ᱚᱠᱛᱚ ᱜᱮᱞᱮ ᱵᱟᱯᱞᱟ ᱠᱚᱣᱟᱜ ᱥᱮ ᱥᱤᱸᱫᱩᱨ ᱫᱟᱱᱚᱜ ᱫᱚ ᱦᱩᱭᱩᱜᱼᱟ᱾
ᱟᱪᱪᱷᱟ, ᱟᱪᱪᱷᱟ, ᱟᱪᱪᱷᱟ᱾ ᱜᱚᱢᱠᱮ ᱟᱞᱮ ᱥᱮᱫ ᱢᱟ ᱱᱚᱣᱟ ᱪᱷᱟᱹᱢᱰᱟ ᱢᱟ ᱦᱩᱭᱩᱜ ᱜᱮᱭᱟ, ᱢᱮᱱᱠᱷᱟᱱ ᱱᱚᱣᱟ ᱪᱷᱟᱢᱰᱟ ᱛᱟᱞᱟᱨ ᱫᱚ ᱦᱟᱸᱜ, ᱱᱚᱣᱟ ᱥᱤᱸᱫᱽᱨᱟᱹ ᱫᱟᱱ ᱠᱚᱫᱚ ᱦᱟᱸᱜ ᱵᱟᱭ ᱡᱩᱛ ᱛᱟᱞᱮᱜᱮᱭᱟ᱾ ᱠᱩᱞᱦᱤ ᱨᱮᱜᱮ ᱟᱞᱮᱥᱮᱫ ᱫᱚ ᱧᱮᱞᱚᱜ ᱠᱟᱱᱟ ᱵᱮᱥᱤᱜ ᱜᱮ ᱦᱩᱭᱩᱜᱼᱟ᱾
ᱚᱸ᱾
ᱦᱳᱭ ᱛᱚ ᱜᱚᱝᱠᱮ ᱵᱟᱯᱞᱟ ᱠᱚ ᱛᱤᱱᱟᱹᱜ ᱨᱚᱠᱚᱢ ᱢᱮᱱᱟᱜ ᱛᱟᱵᱚᱱᱟ ᱱᱚᱣᱟ ᱵᱟᱰᱟᱭ ᱜᱮᱭᱟ?
ᱟᱫᱚ ᱵᱟᱯᱞᱟ ᱫᱚ ᱟᱹᱰᱤ ᱤᱧᱫᱩᱧ ᱱᱚᱝᱠᱟᱧ ᱚᱞ ᱯᱟᱲᱦᱟᱣ ᱠᱟᱛᱮ ᱤᱧ ᱧᱟᱢ ᱟᱠᱟᱫᱟ ᱠᱟᱛᱷᱟ ᱵᱚᱞ ᱛᱮ ᱧᱮᱞ ᱫᱩᱧ ᱧᱮᱞᱮᱫ ᱜᱮ, ᱵᱟᱯᱞᱟ ᱫᱚ ᱟᱹᱰᱤ ᱨᱚᱠᱚᱢ ᱢᱮᱱᱟᱜᱼᱟ? ᱟᱫᱚ ᱢᱮᱱᱠᱷᱟᱱ ᱛᱟᱨᱚ ᱵᱟᱹᱲᱛᱤ ᱵᱟᱯᱞᱟ ᱫᱚᱧ ᱧᱮᱞ ᱮᱫᱟ, ᱧᱮᱞᱚᱜ ᱠᱟᱱᱟ ᱟᱹᱛᱩ ᱯᱟᱲᱟ ᱨᱮᱫᱚ ᱢᱤᱫᱴᱟᱝ ᱫᱚ ᱱᱚᱜᱼᱚᱭ ᱮᱸᱻ ᱯᱟᱹᱦᱤᱞ ᱧᱚᱜ ᱢᱟᱱᱮ ᱪᱮᱫ ᱤᱧ ᱞᱟᱹᱭᱟ ᱮᱸ ᱛᱟᱦᱮᱸ ᱠᱟᱱᱟ, ᱫᱩᱣᱟᱹᱨ ᱵᱟᱯᱞᱟ᱾ ᱡᱟᱦᱟᱸ ᱫᱚ ᱧᱮᱞ ᱧᱮᱯᱮᱞ ᱥᱟᱨ ᱥᱟᱹᱜᱩᱱ ᱠᱟᱛᱮᱜ ᱵᱚᱱ ᱵᱟᱯᱞᱟᱜᱼᱟ᱾ ᱟᱨ ᱢᱤᱫ ᱫᱚ ᱱᱤᱛᱚᱜ ᱡᱟᱦᱟᱸ ᱧᱮᱞᱚᱜ ᱠᱟᱱᱟ᱾ ᱠᱩᱸᱰᱮᱞ ᱧᱟᱯᱟᱢ ᱵᱟᱯᱞᱟ ᱥᱮ ᱮᱢᱱᱤ ᱛᱮᱠᱚ ᱟᱹᱜᱤᱨᱚᱜ ᱠᱟᱱᱟ᱾
ᱚᱸ, ᱡᱟᱦᱟ ᱟᱹᱠᱚ ᱛᱮᱠᱚ ᱟᱸᱜᱤᱨᱚᱜ ᱠᱟᱱᱟ, ᱱᱚᱣᱟ ᱫᱚ ᱪᱮᱫ ᱠᱚᱸᱰᱮᱞ ᱧᱟᱯᱟᱢ ᱵᱟᱯᱞᱟ ᱠᱚ ᱞᱟᱹᱭᱮᱫ ᱠᱟᱱᱟ᱾
ᱦᱮᱸ ᱠᱚᱰᱨᱞ ᱡᱟᱢ ᱵᱟᱯᱞᱟ ᱠᱚ ᱞᱟᱭᱟ ᱦᱮᱸ᱾
ᱟᱨ ᱡᱟᱦᱟᱸ ᱚᱱᱟ ᱧᱮᱞ ᱧᱮᱯᱮᱞ ᱠᱟᱛᱮᱫ ᱵᱚᱱ ᱵᱟᱯᱞᱟᱜ ᱠᱟᱱᱟ, ᱚᱱᱟ ᱫᱚ ᱪᱮᱫ ᱵᱟᱯᱞᱟ ᱵᱤᱱ ᱞᱟᱹᱭ ᱠᱮᱫ ᱫᱚ?
ᱮ ᱫᱩᱣᱟᱹᱨ ᱵᱟᱯᱞᱟ᱾
ᱟᱪᱪᱷᱟ, ᱟᱪᱪᱷᱟ, ᱫᱩᱣᱟᱹᱨ ᱵᱟᱯᱞᱟ᱾
ᱦᱮᱸ᱾
ᱦᱮᱸ ᱜᱚᱝᱠᱮ ᱟᱞᱮ ᱥᱮᱫ ᱦᱚᱸ ᱱᱚᱣᱟ ᱠᱤᱱ ᱵᱟᱨᱭᱟ ᱟᱹᱨᱤ ᱜᱮ ᱦᱟᱸᱜ ᱵᱤᱥᱤ ᱠᱚ ᱵᱟᱯᱞᱟᱜ ᱠᱟᱱᱟ᱾
ᱦᱩᱸ᱾
ᱟᱫᱚ ᱛᱟᱦᱚᱞᱮ ᱵᱟᱯᱞᱟ ᱠᱚᱢᱟ ᱟᱢᱫ ᱜᱮ ᱢᱮᱱᱟᱜ ᱟᱠᱟᱫᱟ ᱵᱟᱝ?
ᱦᱮᱸ ᱵᱟᱯᱞᱟ ᱟᱢᱫᱟ ᱵᱚᱞᱛᱮ ᱟᱨᱚ ᱡᱮᱢᱚᱱᱤᱧ ᱩᱭᱦᱟᱹᱨ ᱮᱫᱟ, ᱡᱮᱢᱚᱱ ᱟᱵᱚᱣᱟᱜ ᱥᱟᱶᱛᱟ ᱨᱮ ᱚᱱᱠᱟᱱᱟᱜ ᱢᱤᱫᱴᱟᱱ ᱥᱤᱥᱴᱮᱢ ᱢᱮᱱᱟᱜᱼᱟ, ᱨᱟᱺᱰᱤ ᱠᱚᱣᱟᱜ ᱦᱚᱸ ᱪᱤᱠᱟᱹ ᱛᱮᱵᱚᱱ ᱵᱟᱯᱞᱟ ᱠᱚᱣᱟ, ᱥᱟᱶᱛᱮ ᱡᱟᱦᱟᱸᱭ ᱠᱚ ᱥᱩᱛᱩᱜ ᱛᱮᱦᱚᱸ ᱠᱚ ᱮᱢ ᱠᱚᱣᱟ, ᱢᱟᱱᱮ ᱪᱮᱫᱮᱠᱟ ᱦᱮᱡ ᱱᱟᱠᱚ ᱧᱮᱞ ᱧᱮᱯᱮᱞ ᱯᱮ, ᱟᱫᱚ ᱥᱩᱛᱩᱜ ᱛᱮᱠᱚ ᱮᱢ ᱠᱮᱫᱮᱭᱟ᱾ ᱚᱱᱠᱟ ᱛᱮᱦᱚᱸ ᱦᱩᱭ ᱧᱮᱞ ᱵᱟᱲᱟ ᱟᱠᱟᱱᱟ᱾ ᱟᱪᱪᱷᱟ ᱟᱨ ᱯᱟᱹᱦᱤᱞ ᱫᱚ ᱧᱮᱞ ᱠᱟᱱᱟ, ᱧᱮᱞ ᱢᱮ ᱤᱛᱩᱫ ᱵᱟᱯᱞᱟ ᱦᱚᱸ ᱛᱟᱦᱮᱸ ᱠᱟᱱᱟ᱾
ᱚᱨᱻᱤᱛᱩᱛ ᱵᱟᱯᱞᱟ᱾
ᱦᱮᱸ ᱚᱨᱻᱤᱫᱩᱛᱩᱛ ᱵᱟᱯᱞᱟ᱾
ᱦᱮᱸ ᱜᱚᱝᱠᱮ ᱚᱞ-ᱤᱛᱩᱛ ᱵᱟᱯᱞᱟ ᱫᱚ ᱦᱟᱸᱜ ᱞᱤᱧ ᱟᱸᱡᱚᱢ ᱵᱟᱲᱟ ᱟᱠᱟᱫᱟ ᱛᱚ᱾ ᱪᱮᱫ ᱞᱮᱠᱟᱱᱟᱜ ᱚᱞᱛᱩᱛ ᱵᱟᱯᱞᱟ ᱫᱚ ᱵᱟᱲᱟᱭ ᱟᱵᱤᱱ
ᱟᱫᱚ ᱚᱨᱻᱤᱛᱩᱫ ᱵᱟᱯᱞᱟ ᱵᱚᱞᱛᱮ ᱪᱮᱫᱠᱟ ᱯᱟᱹᱦᱤᱞᱳᱜ ᱪᱤᱠᱟ ᱛᱟᱦᱮᱸ ᱠᱟᱱᱟ ᱟᱢ ᱡᱟᱦᱟᱸᱭ ᱢᱚᱱᱮ ᱠᱟᱜ ᱢᱮ ᱱᱚᱝᱠᱟ ᱥᱟᱹᱜᱟᱹᱭᱟᱱ ᱦᱚᱲ ᱥᱮ ᱵᱟᱝ ᱥᱟᱹᱜ ᱢᱟᱱᱮ ᱵᱟᱝ ᱢᱟᱱᱮ ᱟᱨ ᱠᱚ ᱛᱮᱠᱫᱚᱢ ᱥᱟᱹᱜᱟᱹᱭ ᱢᱟᱜᱟᱹᱭ ᱫᱚ ᱵᱟᱝ, ᱚᱱᱠᱟ ᱯᱮᱲᱟ ᱦᱚᱲ ᱠᱚ ᱵᱚᱞᱛᱮ ᱪᱤᱠᱟᱹᱜᱼᱟ, ᱢᱟᱱᱮ ᱡᱟᱦᱟᱸᱭ ᱜᱮ ᱡᱟᱦᱟᱸᱭ ᱜᱮᱢ ᱧᱟᱢ ᱠᱮᱫ ᱠᱚᱣᱟ ᱱᱚᱝᱠᱟ ᱫᱤᱥᱚᱢ ᱦᱚᱲ ᱠᱚ ᱯᱮᱲᱟ ᱠᱚ, ᱟᱫᱚ ᱟᱢᱮᱢ ᱠᱩᱥᱤᱭᱤᱭᱟᱜ ᱭᱟ ᱢᱟᱱᱮ ᱟᱢ ᱠᱩᱥᱤ ᱨᱮᱜᱮ ᱱᱩᱭ ᱫᱚᱢ ᱤᱛᱩᱫ ᱟᱫᱮᱭᱟ᱾
ᱟᱪᱪᱷᱟ, ᱟᱪᱪᱷᱟ ᱚᱱ ᱚᱱᱠᱟ ᱛᱮ ᱤᱛᱩᱫ ᱵᱟᱯᱞᱟ ᱠᱚᱧ ᱞᱟᱹᱭᱮᱫ ᱠᱟᱱᱟ᱾
ᱦᱮᱸ ᱦᱮᱸ, ᱟᱫᱚᱠᱩ ᱤᱛᱩᱫᱟᱜ ᱞᱮᱠᱷᱟᱱ ᱱᱩᱭ ᱫᱚ ᱟᱫᱚ ᱟᱢᱤᱡ ᱜᱮ ᱦᱩᱭ ᱛᱟᱭᱟᱢᱟ᱾ ᱟᱫᱚ ᱦᱟᱹᱱᱤᱭᱟᱜ ᱠᱩᱥᱤ ᱛᱟᱦᱮᱱ ᱟᱨ ᱵᱟᱝ ᱛᱟᱦᱮᱱ ᱛᱟᱭ᱾
ᱟᱪᱪᱷᱟ, ᱟᱪᱪᱷᱟ, ᱟᱪᱪᱷᱟ᱾ ᱦᱟᱱᱤ ᱵᱟᱭ ᱠᱩᱥᱤ ᱛᱟᱦᱮᱸ ᱨᱮᱦᱚᱸ ᱜᱟᱱᱚᱜᱼᱟ ᱥᱮ ᱪᱮᱫ? ᱪᱤᱫᱠᱟ ᱵᱮᱱ ᱞᱟᱹᱭ ᱠᱮᱭᱟ ᱵᱟᱝ ᱠᱷᱩᱥᱤ ᱠᱷᱩᱥᱤ᱾
ᱢᱟᱱᱮ ᱢᱚᱱᱮ ᱠᱟᱜ ᱢᱮ ᱤᱧ ᱢᱤᱫᱴᱟᱝ ᱠᱩᱲᱤ ᱜᱤᱫᱽᱨᱟᱹᱧ ᱠᱩᱥᱤ ᱠᱟᱣᱫᱤᱭᱟ᱾ ᱟᱫᱚ ᱢᱟᱱᱮ ᱟᱭᱟᱜ ᱠᱩᱥᱤ ᱵᱟᱹᱱᱩᱜ ᱛᱟᱭ ᱨᱮᱦᱚᱸ ᱤᱧᱤᱧ ᱤᱛᱩᱜ ᱟᱭᱟ ᱠᱤᱱᱛᱩ ᱱᱩᱭ ᱫᱚ ᱤᱧᱴᱷᱮᱱ ᱜᱮ ᱛᱟᱦᱮ ᱞᱟᱜᱟᱣᱟᱭᱟ᱾
ᱟᱪᱪᱷᱟ, ᱢᱟᱱᱮ ᱱᱚᱣᱟ ᱫᱚ ᱚᱨ ᱤᱛᱩᱜ ᱵᱟᱯᱞᱟ ᱠᱩ ᱞᱟᱹᱭᱮᱜ ᱠᱟᱱᱟ᱾
ᱞᱟᱹᱭᱟᱜ ᱠᱟᱱᱟ ᱦᱮᱸ, ᱦᱮᱸ ᱟᱫᱚ ᱚᱨ ᱠᱟᱛᱮᱢ ᱤᱛᱩᱫᱮᱭᱟ ᱟᱫᱚ ᱱᱚᱣᱟ ᱫᱚ ᱱᱤᱛᱚᱜ ᱪᱟᱵᱟᱜ ᱠᱟᱱᱟ ᱟᱨ ᱠᱚᱛᱮᱠ ᱵᱟᱯᱞᱟ ᱠᱩᱫᱚ ᱚᱱᱠᱟ ᱪᱟᱵᱟᱜᱼᱟ, ᱡᱟᱦᱟᱸ ᱠᱩᱫᱚ ᱡᱮᱢᱚᱱ ᱯᱟᱹᱦᱤᱞ ᱫᱚ ᱱᱚᱣᱟ ᱫᱚ ᱜᱟᱱᱚᱜ
ᱦᱮᱸ ᱜᱚᱢᱠᱮ ᱠᱩᱥᱤ ᱠᱟᱛᱷᱟ ᱵᱤᱱ ᱞᱟᱹᱭ ᱠᱮᱜ ᱠᱷᱟᱱ ᱫᱚ ᱡᱳᱫᱤᱭᱳ ᱩᱱᱤ ᱫᱚ ᱠᱩᱥᱤ ᱜᱮ ᱵᱟᱹᱱᱩᱭ ᱠᱟᱫᱮᱭᱟ ᱟᱨ ᱤᱛᱩᱫᱮ ᱠᱟᱱᱟ ᱱᱚᱣᱟ ᱫᱚ ᱤᱱᱠᱟᱹᱜᱮ ᱱᱟᱯᱟᱭ ᱫᱚᱦᱟᱜ ᱵᱟᱝ ᱦᱩᱭᱩᱜ ᱠᱟᱱᱟ ᱥᱮ ᱪᱮᱫ?
ᱵᱟᱝ ᱦᱩᱭᱩᱜ ᱠᱟᱱᱟ ᱮᱦᱮᱸᱜ ᱮᱦᱮᱸ᱾
ᱩᱱᱤ ᱠᱩᱥᱤ ᱜᱮ ᱵᱟᱱᱩᱭ ᱠᱟᱫᱮᱭᱟ ᱛᱚ ᱥᱟᱨᱟ ᱡᱤᱵᱚᱱ ᱪᱤᱠᱟᱹ ᱛᱮᱵᱤᱱ ᱛᱟᱦᱮᱱᱟ ᱚᱱᱟ ᱫᱚ ᱥᱚᱢᱵᱷᱚᱵ ᱵᱟᱝ ᱠᱟᱱᱟ ᱮᱨᱯᱚᱨ ᱥᱟᱨᱟ ᱡᱤᱵᱚᱱ ᱨᱮᱱᱟᱜ ᱠᱟᱛᱷᱟ ᱠᱟᱱᱟ᱾
ᱦᱮᱸᱻᱮᱸ᱾ ᱮᱸ ᱛᱟᱯᱚᱨ ᱟᱯᱮ ᱥᱮᱱᱟᱜ ᱟᱺᱜᱤᱨ ᱵᱟᱯᱞᱟ ᱠᱚ ᱪᱤᱠᱟ ᱫᱚᱢᱮ ᱵᱟᱹᱲᱛᱤ ᱠᱟᱱᱟ ᱥᱮ ᱠᱚᱢ ᱧᱚᱜ ᱠᱟᱱᱟ?
ᱜᱚᱝᱠᱮ ᱟᱞᱮ ᱥᱮᱫ ᱫᱚ ᱱᱚᱣᱟ ᱟᱸᱜᱤᱨ ᱵᱟᱯᱞᱟ ᱫᱚ ᱟᱨᱠᱤ ᱫᱚᱢᱮ ᱜᱮ ᱵᱟᱹᱲᱛᱤᱣ ᱠᱟᱱᱟ ᱮᱠᱷᱚᱱ ᱛᱚ ᱵᱤᱥᱤᱨ ᱵᱷᱟᱜ ᱧᱮᱞᱚᱜ ᱠᱟᱱᱟ ᱟᱨ ᱠᱤ ᱟᱸᱜᱤᱨ ᱠᱟᱛᱮᱜ ᱜᱤ ᱵᱤᱥᱤ ᱠᱩ ᱵᱟᱯᱞᱟᱜ ᱠᱟᱱᱟ᱾
ᱟᱯᱮᱥᱮᱱ ᱫᱚ ᱪᱮᱫ ᱞᱮᱠᱟ ᱜᱚᱝᱠᱮ ᱢᱮᱱᱟᱜ ᱜᱮᱭᱟ ᱟᱸᱜᱤᱨ ᱵᱟᱯᱞᱟ?
ᱦᱮᱸ ᱱᱤᱛᱩᱜ ᱫᱚ ᱧᱮᱞᱚᱜ ᱠᱟᱱ ᱩᱱᱩᱠᱩ ᱦᱩᱰᱤᱧ ᱦᱩᱰᱤᱧ ᱮᱸᱻ ᱠᱚᱲᱟ ᱜᱤᱫᱽᱨᱟᱹ ᱠᱩᱦᱚᱸ ᱠᱩᱲᱤ ᱜᱤᱫᱽᱨᱟᱹ ᱦᱚᱸᱠᱚ ᱡᱟᱶᱟᱭᱚᱜ ᱠᱟᱱᱟ ᱩᱢᱮᱨ ᱟᱣᱨᱤ ᱨᱮ ᱜᱮ ᱟᱫᱚ ᱟᱺᱜᱤᱨ ᱛᱮᱜᱮ ᱟᱫᱚ ᱪᱮᱜ ᱮᱢ ᱞᱟᱹᱭᱟ᱾
ᱦᱮᱸ ᱦᱩᱸ᱾
ᱠᱟᱱᱟ ᱞᱟᱹᱭ ᱛᱮᱱᱟᱜ ᱦᱚᱨ ᱰᱟᱦᱟᱨ ᱦᱚᱸ ᱵᱟᱱᱩᱜᱼᱟ ᱱᱮᱛᱟᱨ ᱢᱟ ᱮᱸᱻ ᱚᱠᱚᱭ ᱦᱚᱸ ᱵᱟᱹᱲᱛᱤ ᱵᱟᱢ ᱞᱟᱹᱭ ᱫᱟᱲᱮᱭᱟᱜᱼᱟ ᱡᱮ ᱪᱮᱫᱟᱜ ᱮᱢ ᱱᱚᱝᱠᱟ ᱠᱮᱫᱟ, ᱟᱫᱚ ᱤᱧᱟᱜ ᱞᱟᱹᱭ ᱛᱮᱫᱚ ᱚᱱᱟ ᱵᱟᱯᱞᱟ ᱠᱚᱫᱚ ᱟᱺᱜᱤᱨ ᱛᱮᱦᱚᱸ ᱡᱟᱜᱮ ᱴᱷᱤᱠ ᱜᱮᱭᱟ ᱢᱮᱱᱠᱷᱟᱱ ᱩᱢᱮᱨ ᱠᱚ ᱦᱩᱭ ᱠᱟᱛᱮ ᱵᱟᱯᱞᱟ ᱞᱮᱱᱠᱷᱟᱱ ᱜᱮᱵᱩᱱ ᱱᱟᱯᱟᱭᱚᱜᱼᱟ᱾
ᱡᱮᱦᱮᱛᱩ ᱟᱸᱜᱤᱨ ᱵᱟᱯᱞᱟ ᱦᱚ ᱢᱮᱱᱟᱜ ᱛᱟᱵᱩᱱᱟ ᱛᱚ ᱵᱟᱹᱲᱤᱡ ᱫᱚ ᱵᱟᱝ ᱠᱟᱱᱟ ᱩᱢᱮᱨ ᱦᱩᱭ ᱠᱟᱛᱮ ᱜᱮ ᱱᱟᱯᱟᱭᱚᱜᱼᱟ ᱥᱮ ᱪᱮᱫ?
ᱦᱮᱸ ᱦᱮᱸ᱾ ᱟᱫᱚ ᱧᱮᱞ ᱢᱮ ᱟᱸᱜᱤ ᱟᱸᱜᱤᱨ ᱵᱟᱯᱞᱟ ᱠᱷᱟᱹᱛᱤᱨ ᱫᱚᱝ ᱮᱱᱮᱡ ᱠᱚᱦᱚᱸ ᱠᱚᱢ ᱟᱠᱟᱱᱟ, ᱟᱯᱮ ᱥᱮᱫ ᱫᱚ ᱚᱠᱟ ᱞᱮᱠᱟ?
ᱟᱞᱮ ᱥᱮᱫ ᱫᱚ ᱟᱞᱮ ᱥᱮᱫ ᱦᱚᱸ ᱜᱚᱝᱠᱮ ᱠᱚᱢ ᱟᱠᱟᱱ ᱜᱮᱭᱟ ᱟᱺᱜᱤᱨ ᱵᱟᱯᱞᱟᱜ ᱜᱮ ᱛᱚ ᱵᱟᱯ ᱞᱟ ᱛᱚ ᱚᱱᱠᱟ ᱞᱮᱠᱟ ᱨᱟᱹᱥᱠᱟᱹ ᱛᱚ ᱵᱟᱝ ᱧᱟᱢᱚᱜ ᱠᱟᱱᱟ ᱫᱚᱝ ᱮᱱᱮᱡ ᱛᱚ ᱛᱟᱦᱚᱞᱮ ᱵᱟᱝ ᱧᱟᱢᱚᱜ ᱠᱟᱱᱟ ᱠᱚᱢ ᱞᱮᱠᱟ ᱜᱮ ᱦᱟᱸᱜ᱾
ᱢᱚᱴᱟᱢᱩᱴᱤ ᱡᱟᱠᱜᱮ ᱡᱩᱫᱤ ᱱᱚᱣᱟ ᱚᱱᱟ ᱪᱮᱜ ᱵᱟᱯᱞᱟ ᱵᱤᱱ ᱞᱟᱹᱭ ᱠᱮᱫ ᱫᱚ ᱚᱱᱟ ᱫᱚ ᱴᱷᱤᱠ ᱵᱟᱞᱤᱧ ᱩᱭᱦᱟᱹᱨ ᱮᱫᱟ᱾ ᱚᱝᱠᱟᱱᱟᱜ ᱵᱟᱯᱞᱟ ᱠᱚ ᱡᱩᱫᱤ ᱧᱟᱢᱚᱜ ᱠᱟᱱᱟ ᱛᱟᱦᱚᱞᱮ ᱛᱚᱠᱷᱚᱱᱮ